ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱦ ᱵᱮᱥ ᱵᱟᱲᱟ ᱜᱮᱛᱚ?
ᱦᱳᱭ ᱦᱳᱭ ᱵᱮᱥ ᱵᱟᱲᱟᱜ ᱜᱮ᱾ ᱟᱹᱵᱤᱱ ᱜᱮ ᱪᱮᱫ ᱞᱮᱠᱟ?
ᱦᱮᱸ ᱟᱹᱞᱤᱧ ᱦᱚᱸ ᱮᱠᱷᱚᱱ ᱫᱚ ᱵᱮᱥ ᱵᱟᱲᱟ ᱜᱮ᱾ ᱛᱚᱵᱮ ᱜᱚᱝ ᱠᱮ ᱟᱯᱮᱥᱮᱫ ᱫᱟᱜ ᱡᱟᱹᱲᱤ ᱚᱠᱟᱞᱮ ᱞᱮᱠᱟ?
ᱦᱮᱸ ᱫᱟᱜ ᱡᱟᱹᱲᱤ ᱢᱟᱻ ᱦᱩᱭᱩᱜ ᱠᱟᱱᱟ ᱯᱨᱟᱭ ᱜᱮ᱾
ᱦ ᱦᱮᱸ ᱛᱚᱵᱮ ᱪᱟᱥ ᱠᱚᱫᱚ ᱞᱟᱜᱟᱣ ᱜᱚᱫ ᱠᱟᱱᱟ?
ᱦᱳᱭ ᱦᱳᱭ ᱪᱟᱥ ᱠᱚᱫᱚ ᱞᱟᱜᱟᱣ ᱟᱠᱟᱱ ᱜᱮᱭᱟ᱾ ᱟᱯᱮ ᱥᱮᱫ ᱜᱮ ᱪᱮᱫᱞᱮ ᱞᱮᱠᱟ ᱫᱟᱜ ᱡᱟᱹᱲᱤ ᱠᱚ?
ᱦᱮᱸ ᱟᱞᱮ ᱥᱮᱫ ᱦᱚᱸ ᱪᱟᱥᱵᱟᱥ ᱫᱚ ᱞᱟᱜᱟᱣ ᱜᱚᱫ ᱠᱟᱱ ᱜᱮᱭᱟ ᱟᱞᱮ ᱥᱮᱫ ᱫᱚ ᱞᱟᱦᱟᱛᱮ ᱡᱟᱦᱟᱸᱭ ᱠᱚᱠᱚ ᱥᱤ ᱠᱫ᱾ ᱛᱟᱦᱮᱸ, ᱩᱱᱠᱩ ᱠᱚᱫᱚ ᱠᱚ ᱫᱷᱩᱨᱟᱹᱣ ᱜᱚᱫ ᱟᱠᱟᱱ ᱜᱮᱭᱟ ᱨᱚᱦᱚᱭ ᱠᱚᱫᱚ᱾ᱟᱨ ᱱᱤᱛ ᱫᱚ ᱦᱟᱸᱜ ᱟᱞᱮ ᱥᱮᱫ ᱫᱚ ᱵᱩᱨᱩ ᱫᱤᱥᱚᱢ ᱛᱚ, ᱫᱟᱜ ᱠᱚᱫᱚ ᱦᱟᱸᱜ ᱥᱮᱨᱚᱠᱚᱢ ᱵᱟᱝ ᱛᱤᱸᱜᱩ ᱟᱠᱟᱱᱟ᱾
ᱦᱳᱭ᱾
ᱦᱩᱸ ᱦᱩᱸ ᱦᱩᱸ ᱦᱩᱸ ᱛᱚᱵᱮ ᱟᱯᱮ ᱚᱱᱛᱮ ᱫᱚᱯᱮ ᱦᱮᱸ ᱨᱚᱦᱚᱭ ᱠᱚᱫᱚ ᱯᱮ ᱮᱦᱚᱵ ᱟᱠᱟᱫᱟ ᱵᱟᱝ!
ᱦᱮᱸ ᱨᱚᱦᱚᱭ ᱠᱚᱫᱚ ᱮᱦᱚᱵ ᱠᱟᱛᱮ ᱢᱩᱪᱟ. ᱫ ᱦᱮᱡ ᱟᱠᱟᱱᱟ᱾ ᱚᱱᱠᱟ ᱴᱩᱠ ᱴᱟᱠ ᱵᱟᱠᱤ ᱢᱮᱱᱟᱜᱼᱟ᱾
ᱟᱪᱪᱷᱟ ᱜᱚᱝᱠᱮ ᱟᱯᱮ ᱥᱮᱫ ᱫᱚ ᱢᱟᱱᱮ ᱪᱟᱥᱼᱵᱟᱥ ᱫᱚ ᱥᱩ- ᱠᱤ ᱢᱟᱱᱮ ᱱᱚᱣᱟ ᱦᱩᱲᱩ ᱜᱮ! ᱥᱮ ᱱᱚᱣᱟ ᱥᱟᱶᱛᱟ ᱟᱨᱚ ᱮᱴᱟᱜᱟᱜ᱾
ᱵᱟᱝ ᱵᱟᱝ ᱱᱤᱭᱟᱹ ᱥᱩᱼᱥᱚᱢᱚᱭ ᱫᱚ ᱮᱠᱷᱚᱱ ᱫᱚ ᱦᱩᱲᱩ ᱜᱮᱠᱚ ᱨᱚᱦᱚᱭᱟ᱾
ᱟᱪᱪᱷᱟ ᱟᱪᱪᱷᱟ ᱟᱪᱪᱷᱟ᱾ ᱳᱸᱻᱛᱚᱵᱮ ᱜᱳᱝᱠᱮ ᱱᱮᱛᱟᱨ ᱡᱮᱢᱚᱱ ᱧᱮᱞ ᱦᱩᱭᱩᱜ ᱠᱟᱱᱟ, ᱮᱸᱜ, ᱯᱨᱟᱭ ᱡᱟᱭᱜᱟ ᱨᱮᱜᱮ ᱢᱟᱱᱮ ᱴᱮᱠᱴᱟᱨ ᱠᱚᱛᱮ ᱠᱚ ᱥᱤᱭᱳᱜ ᱠᱟᱱᱟ ᱦᱮᱸ᱾ ᱛᱚᱵᱮ ᱟᱯᱮ ᱠᱚᱨᱮᱜ ᱦᱚᱸ ᱚᱱᱟ ᱴᱮᱠᱴᱟᱨ ᱜᱮ ᱥᱮ ᱞᱟᱦᱟᱛᱮ ᱞᱮᱠᱟ ᱯᱟᱹᱦᱤᱞ ᱞᱮᱠᱟ ᱜᱮ ᱱᱟᱦᱮᱞ ᱠᱚᱛᱮ ᱵᱚᱱ ᱥᱤ ᱭᱟ᱾
ᱦᱮᱸ ᱱᱮᱛᱟᱨ ᱫᱚ ᱟᱫᱚ ᱯᱟᱹᱦᱤᱞ ᱞᱮᱠᱟ ᱫᱚ ᱩᱱᱟᱹᱜ ᱫᱚ ᱱᱟᱦᱮᱞ ᱛᱮᱫᱚ ᱵᱟᱠᱚ ᱥᱤᱭᱳᱜ ᱠᱟᱱᱟ᱾ ᱱᱮᱛᱟᱨ ᱫᱚ ᱟᱫᱚ ᱚᱱᱟ ᱴᱨᱟᱠᱴᱟᱨ ᱠᱚ ᱩᱰᱩᱝ ᱠᱟᱱᱟ ᱚᱱᱟ ᱠᱚᱛᱮ ᱜᱮᱠᱚ ᱥᱤᱭᱳᱜ ᱠᱟᱱᱟ᱾ ᱟᱯᱮ ᱥᱮ ᱫᱚ ᱚᱠᱟ ᱞᱮᱠᱟ?
ᱟᱞᱮ ᱥᱮᱫ ᱫᱚ ᱜᱚᱢᱠᱮ ᱢᱟᱱᱮ ᱟᱞᱮ ᱫᱚ ᱵᱩᱨᱩ ᱫᱤᱥᱚᱢ ᱦᱚᱲ ᱠᱟᱱᱟᱞᱮ ᱛᱚ
ᱦᱳᱭ᱾
ᱴᱮᱠᱴᱟᱨ ᱫᱚ ᱢᱟᱱᱮ ᱜᱚᱴᱟ ᱡᱟᱭᱜᱟ ᱫᱚ ᱦᱟᱸᱜ ᱵᱟᱝ ᱵᱚᱞᱚᱜ ᱠᱟᱱᱟ᱾ ᱮᱢᱚᱱ ᱮᱢᱚᱱ ᱡᱟᱭᱜᱟ ᱨᱮ ᱠᱷᱮᱛ ᱵᱟᱹᱫᱽ ᱠᱚ ᱢᱮᱱᱟᱜ ᱟᱠᱟᱫᱟ ᱡᱟᱦᱟᱸ ᱠᱚᱨᱮᱜ ᱫᱚ ᱜᱟᱹᱰᱤ ᱜᱷᱚᱲᱟ ᱫᱚ ᱵᱟᱝ ᱪᱟᱞᱟᱜᱼᱟ᱾ ᱛᱚᱵᱮ ᱚᱱᱟ ᱠᱚᱨᱮᱜ ᱫᱚ ᱟᱞᱮ ᱫᱚ ᱢᱟᱱᱮ ᱰᱟᱝᱨᱤ ᱛᱮᱜᱮ ᱡᱟᱦᱟᱸ ᱫᱚ ᱟᱵᱚ ᱵᱚᱱ ᱢᱮᱛᱟᱜᱼᱟ ᱱᱟᱦᱮᱞ ᱱᱟᱦᱮᱞ ᱛᱮᱜᱮ ᱥᱤᱭᱳᱜ ᱦᱩᱭᱩᱜᱼᱟ ᱚᱱᱟ ᱠᱚᱨᱮ ᱫᱚ᱾
ᱦᱩᱸ ᱦᱚᱭ᱾
ᱦᱮᱸ ᱛᱚᱵᱮ, ᱟᱯᱮ ᱚᱱᱟ ᱠᱚᱨᱮ ᱫᱚ ᱳᱱᱟ ᱪᱟᱥᱵᱟᱥ ᱫᱚ ᱢᱟᱱᱮ ᱪᱮᱫ ᱞᱮᱠᱟ ᱢᱟᱱᱮ ᱵᱟᱨᱚ ᱢᱟᱥ ᱦᱩᱭᱩᱜᱼᱟ ᱱᱚᱣᱟ ᱪᱷᱟᱲᱟ ᱥᱮ ᱥᱮ ᱱᱤᱭᱟ.
ᱵᱟᱼᱵᱟᱝ ᱦᱩᱲᱩ ᱫᱚ ᱵᱟᱨᱚ ᱢᱟᱥ ᱜᱮᱠᱚ ᱨᱚᱦᱚᱭᱟ᱾ ᱡᱟᱦᱟᱸ ᱠᱚᱨᱮ ᱫᱟᱜ ᱛᱤᱸᱜᱩ ᱛᱟᱦᱮᱱᱟ ᱚᱱᱟ ᱠᱚᱨᱮ ᱫᱚ ᱵᱟᱨᱚ ᱢᱟᱥ ᱦᱩᱲᱩ᱾ᱟᱨ ᱡᱟᱦᱟᱸ ᱠᱚᱨᱮ ᱟᱨᱠᱤ ᱫᱟᱜ ᱵᱟᱠᱚ ᱵᱟᱭ ᱛᱤᱸᱜᱩᱱᱟ ᱚᱱᱟ ᱥᱤᱡᱤᱱ ᱨᱮ ᱪᱟᱥ ᱠᱚ ᱦᱩᱭᱩᱜᱼᱟ, ᱟᱹᱞᱩ ᱠᱚ ᱡᱮᱢᱚᱱ- ᱠᱷᱚᱥᱞᱟ ᱠᱚ,
ᱦᱮᱸ ᱦᱮᱸ ᱦᱮᱸ ᱟᱨ ᱦᱮᱸ ᱦᱩᱸ ᱾
ᱟᱯᱮ ᱥᱮᱫ ᱫᱚ ᱚᱠᱟ ᱞᱮᱠᱟ?
ᱟᱪᱪᱷᱟ ᱟᱞᱮ ᱥᱮᱫ ᱫᱚ ᱢᱟᱱᱮ ᱪᱟᱥ ᱫᱚ ᱪᱟᱥ ᱦᱩᱭᱩᱜ ᱨᱮ ᱢᱟᱱᱮ ᱚᱲᱟᱜ ᱨᱮ ᱡᱚᱢ ᱞᱮᱠᱟ᱾ ᱥᱮᱨᱚᱠᱚᱢ ᱢᱟᱱᱮ ᱫᱚᱢᱮ ᱮᱠᱴᱟ ᱪᱟᱥ ᱫᱚ ᱵᱟᱹᱱᱩᱜ ᱟᱠᱟᱫᱟ᱾
ᱩᱸ ᱦᱩᱸ᱾
ᱦᱚᱸᱜ ᱟᱨ ᱱᱤᱛᱚᱜ ᱡᱮᱢᱚᱱ ᱦᱩᱲᱩ ᱫᱚ ᱱᱚᱜᱼᱚᱭ ᱱᱤᱛᱚᱜ ᱢᱤᱫ ᱫᱷᱟᱣ ᱠᱚ ᱨᱚᱦᱚᱭ ᱫᱟ, ᱟᱨ ᱢᱤᱫ ᱫᱷᱟᱣ ᱫᱷᱚᱨᱚᱱ ᱦᱩᱲᱩ ᱦᱟᱸᱜ ᱟᱨ ᱢᱤᱫ ᱫᱷᱟᱣ ᱞᱮ ᱨᱚᱦᱚᱭᱟ ᱾ ᱟᱪᱪᱷᱟ, ᱦᱮᱸ ᱾ ᱦᱮᱸᱻ ᱛᱚᱵᱮ ᱜᱚᱝᱠᱮ ᱡᱚᱢ ᱵᱟᱲᱟ ᱠᱚᱫᱚ ᱦᱩᱭᱱᱟ?
ᱦᱮᱸ ᱡᱚᱢ ᱵᱩᱲᱟ ᱠᱚᱫᱚ ᱦᱩᱭ ᱟᱠᱟᱱᱟ ᱾ ᱟᱹᱵᱤᱱ ᱜᱮ ᱡᱚᱢ ᱵᱟᱲᱟ ᱠᱟᱜᱼᱮ ᱵᱤᱱ ᱥᱮ ᱵᱟᱝ?
ᱦᱮᱸ ᱟᱞᱤᱧ ᱦᱚᱸ ᱥᱮᱛᱟᱜ ᱨᱮ ᱪᱟ ᱱᱟᱥᱛᱟ ᱦᱩᱭ ᱠᱟᱱᱟ ᱾
ᱚᱸᱻ
ᱦᱚᱸᱻ ᱚᱸ ᱛᱚᱵᱮ ᱟᱯᱮ ᱟᱹᱛᱩ ᱦᱚᱸ ᱵᱚᱞᱮ ᱪᱮᱫᱞᱮᱠᱟ ᱢᱟᱱᱮ ᱟᱯᱮ ᱚᱱᱟ ᱠᱚᱨᱮᱜ ᱫᱚ ᱢᱟᱱᱮ ᱪᱮᱫᱠᱟ ᱯᱮ ᱪᱟᱥᱟ? ᱢᱟᱱᱮ ᱪᱮᱜ ᱮᱸ ᱥᱟᱨ ᱪᱟᱯᱟᱱ ᱥᱮ ᱮᱸ ᱞᱟᱦᱟ ᱛᱮ ᱞᱮᱠᱟᱱᱟᱜ ᱠᱷᱚᱛ ᱠᱚ?
ᱵᱟᱝ ᱵᱟᱝ ᱥᱟᱨ ᱪᱟᱯᱟᱱ ᱟᱛᱮᱜ ᱜᱮ ᱪᱟᱥ ᱫᱚ ᱦᱩᱭᱩᱜᱼᱟ᱾ ᱦᱩᱸ ᱦᱩᱸ ᱦᱩᱸ
ᱟᱪᱪᱷᱟ ᱟᱵᱮᱱᱟᱜ ᱟᱸ ᱞᱟᱹᱭᱛᱮ ᱮᱸ ᱢᱟᱱᱮ ᱮᱥ ᱥᱟᱨᱥᱟ ᱠᱷᱚᱱ ᱵᱮᱣᱦᱟᱨ ᱡᱟᱦᱟᱸ ᱫᱚ ᱠᱷᱮᱛ ᱵᱟᱹᱫᱽ ᱨᱮ
ᱦᱮᱸ,
ᱱᱚᱣᱟ ᱫᱚ ᱢᱟᱱᱮ ᱴᱷᱤᱠ ᱜᱮᱭᱟ ᱥᱮ ᱵᱷᱩᱞ ᱜᱮᱭᱟ?
ᱦᱮᱸ ᱟᱫᱚ ᱴᱷᱤᱠ ᱫᱚ ᱴᱷᱤᱠ ᱜᱮᱭᱟ ᱟᱹᱞᱤᱧᱟᱜ ᱢᱚᱱᱮ ᱛᱮᱫᱚ᱾
ᱦᱩᱸ
ᱱᱮᱸᱛᱟᱨ ᱫᱚ ᱤᱡᱤᱯ ᱛᱚ
ᱦᱩᱸ ᱦᱩᱸ ᱦᱩᱸ᱾
ᱞᱟᱦᱟᱛᱮ ᱞᱮᱠᱟ ᱫᱚ ᱚᱝᱠᱟ ᱫᱚ ᱟᱫᱚ ᱵᱟᱹᱱᱩᱜᱼᱟ ᱠᱤᱱᱛᱚ ᱥᱟᱨ ᱠᱚ ᱛᱩᱫ ᱟᱠᱟᱱᱟ᱾
ᱟᱪᱪᱷᱟ ᱦᱮᱸ ᱦᱮᱸ᱾
ᱦᱩᱸ ᱚᱱᱟᱛᱮ ᱦᱚᱸ ᱵᱷᱟᱜᱮ ᱪᱟᱥ ᱵᱟᱥ ᱠᱚ ᱦᱩᱭᱩᱜᱼᱟ᱾
ᱦᱮᱸ ᱯᱷᱚᱞᱚᱱ ᱠᱚ ᱧᱟᱢᱚᱜᱼᱟ ᱵᱟᱝ,
ᱦᱮᱸ ᱦᱮᱸ᱾ ᱢᱟᱱᱮ ᱟᱯᱮ ᱚᱱᱛᱮ ᱫᱚ ᱟᱹᱞᱩ ᱠᱚᱫᱚ ᱚᱲᱟᱜ ᱡᱚᱢ ᱞᱮᱠᱟ ᱜᱮᱯᱮ ᱪᱟᱥᱟ ᱵᱟᱝ?
ᱦᱮᱸ ᱟᱹᱞᱩ ᱟᱹᱞᱩ ᱠᱤᱢᱵᱟ ᱡᱟᱦᱟᱸᱱ ᱮᱴᱟᱜ ᱥᱚᱵᱽᱡᱤ ᱠᱚᱦᱚᱸ ᱚᱱᱟ ᱠᱚᱫᱚ ᱢᱟᱱᱮ ᱦᱩᱸ ᱚᱲᱟᱜ ᱨᱮ ᱡᱚᱢ ᱞᱮᱠᱟᱜᱮ ᱥᱮᱨᱚᱠᱚᱢ, ᱟᱫᱚ ᱪᱟᱥ ᱡᱟᱭᱜᱟ ᱫᱚ ᱢᱮᱱᱟᱜ ᱨᱮᱦᱚᱸ ᱟᱫᱚ ᱫᱟᱜᱽ ᱵᱟᱹᱱᱩᱜᱼᱟ ᱟᱞᱮᱥᱮᱜ ᱫᱚ ᱥᱮᱨᱚᱠᱚᱢ᱾ ᱦᱚᱸᱜᱼᱱᱟ ᱜᱮ, ᱦᱮᱸ ᱦᱮᱸ ᱦᱮᱸ
ᱦᱩᱸ,
ᱢᱟ
ᱟᱞᱮ ᱱᱚᱛᱮ ᱫᱚ ᱡᱮᱢᱚᱱ ᱚᱲᱟᱜ ᱡᱚᱢ ᱞᱮᱠᱟ ᱦᱚᱸᱠᱚ ᱪᱟᱥᱟ ᱟᱨ ᱟᱹᱠᱷᱨᱤᱧ ᱦᱚᱸ ᱞᱮᱠᱟ ᱦᱚᱸ᱾
ᱦᱮᱸ ᱦᱮᱸ ᱦᱮᱸ᱾ ᱦᱮᱸ ᱦᱮᱸ ᱚᱸ ᱟᱯᱮ ᱥᱮᱱᱟᱜ ᱫᱚ ᱦᱚᱭᱛᱚ ᱮᱢᱱᱤ ᱵᱟᱹᱞᱤ ᱵᱟᱹᱞᱤ ᱦᱟᱥᱟ ᱠᱟᱱᱟ᱾
ᱦᱳᱭ, ᱟᱨᱠᱤ ᱥᱤᱡᱤᱱ ᱨᱮᱜᱮ ᱡᱷᱚᱛᱚ ᱪᱟᱥ ᱫᱚ ᱦᱩᱭᱩᱜᱼᱟ᱾
ᱟᱪᱪᱷᱟ, ᱟᱞᱮ ᱥᱮᱜ ᱫᱚ ᱪᱟᱥ ᱵᱟᱥ ᱵᱚᱞᱛᱮ ᱫᱚ ᱡᱟᱭᱜᱟ ᱢᱟ ᱢᱮᱱᱟᱜ ᱜᱮ ᱜᱚᱝᱠᱮ ᱢᱮᱱᱠᱷᱟᱱ, ᱫᱟᱜᱽ ᱵᱟᱝᱠᱷᱟᱱ ᱫᱚ ᱪᱤᱠᱟᱹ ᱜᱟᱱᱚᱜᱼᱟ᱾ ᱦᱮᱸ ᱦᱮᱸ, ᱚᱱᱟᱜᱮ ᱠᱟᱛᱷᱟ ᱫᱚ᱾
ᱦᱩᱸ,
ᱚᱸ ᱟᱪᱪᱷᱟ, ᱟᱨ ᱛᱚᱵᱮ ᱟᱵᱮᱱᱟᱜ ᱡᱟᱦᱟᱸ ᱞᱟᱹᱭᱛᱮ ᱢᱟᱱᱮ ᱱᱮᱛᱟᱨ ᱠᱚ ᱡᱟᱦᱟᱸᱭ ᱯᱟᱲᱦᱟᱜ ᱚᱞᱚᱜ ᱯᱟᱲᱦᱟᱜ ᱵᱟᱹᱵᱩ ᱛᱟᱠᱚ ᱢᱮᱱᱟᱜ ᱠᱚᱣᱟ ᱦᱮᱸ ᱥᱮ᱾ ᱱᱩᱠᱩ ᱢᱟᱱᱮ ᱪᱮᱫ ᱞᱮᱠᱟ ᱫᱚᱨᱠᱟᱨ ᱥᱩᱫᱩ ᱢᱟᱱᱮ ᱱᱩᱠᱩ ᱢᱟᱱᱮ ᱵᱟᱹᱫᱽ ᱠᱷᱮᱛᱨᱮ ᱠᱟᱹᱢᱤ ᱫᱚᱨᱠᱟᱨ? ᱠᱟᱹᱴᱤᱜ ᱠᱟᱹᱴᱤᱜ ᱥᱮᱬᱟ ᱫᱚᱨᱠᱟᱨ ᱥᱮ ᱵᱟᱝ ᱫᱚᱨᱠᱟᱨ ᱠᱟᱱᱟ?
ᱦᱮᱸ ᱫᱚᱨᱠᱟᱨ ᱦᱚᱸ ᱫᱚᱨᱠᱟᱨ ᱠᱟᱱ ᱜᱮᱭᱟ᱾ ᱠᱟᱨᱚᱱ ᱫᱚ ᱡᱮ ᱚᱲᱟᱜ ᱨᱮᱭᱟᱜ ᱪᱟᱥ ᱠᱚᱦᱚᱸ ᱛᱚ ᱦᱩᱭᱩᱜᱼᱟ᱾ ᱡᱮᱦᱮᱛᱩ ᱟᱵᱚ ᱫᱚ ᱨᱮᱸᱜᱮᱡ ᱦᱚᱲ ᱠᱟᱱᱟ ᱵᱚᱱ ᱦᱩᱸ᱾ ᱟᱹ ᱛᱩ ᱴᱚᱞᱟ ᱨᱮᱵᱚᱱ ᱛᱟᱦᱮᱸᱱ ᱠᱟᱱᱟ᱾ ᱱᱤᱡᱮᱨᱟᱜ ᱡᱚᱢ ᱞᱮᱠᱟ ᱫᱚ ᱪᱟᱥ ᱫᱚ ᱦᱩᱭᱩᱜ ᱜᱮᱭᱟ᱾ ᱥᱟᱶᱼᱥᱟᱶᱛᱮ ᱚᱞᱚᱜ ᱯᱟᱲᱦᱟᱜ ᱦᱚᱸ ᱞᱟᱹᱠᱛᱤ ᱠᱟᱱ ᱜᱮᱭᱟ᱾
ᱦᱮᱸ ᱦᱮᱸ ᱦᱮᱸ ᱢᱟᱱᱮ ᱥᱩᱫᱩ ᱚᱞᱚᱜ ᱯᱟᱲᱦᱟᱣ ᱥᱮᱬᱟ ᱠᱟᱛᱮ ᱦᱚᱸ-ᱼ ᱵᱟᱝ ᱦᱩᱭᱩᱜᱼᱟ ᱡᱮᱢᱚᱱ ᱠᱟᱹᱢᱤ ᱠᱚᱦᱚᱸ ᱵᱟᱢ ᱵᱟᱲᱟᱭ ᱠᱟᱜ ᱠᱷᱟᱱ ᱫᱚ ᱦᱩᱸ᱾ ᱱᱤᱭᱟᱹ ᱡᱩᱜᱽ ᱨᱮᱫᱚ ᱡᱮ ᱚᱞᱚᱜ ᱯᱟᱲᱦᱟᱣ ᱠᱟᱛᱮᱜ ᱡᱮ ᱪᱟᱹᱠᱨᱤ ᱵᱟᱹᱠᱨᱤ ᱦᱚᱸᱛᱚ ᱥᱮᱨᱚᱠᱚᱢ ᱫᱚ ᱵᱟᱝ ᱧᱟᱢᱚᱜ ᱞᱟᱹᱜᱤᱫᱚᱜ ᱠᱟᱱᱟ ᱠᱟᱱᱟ ᱥᱮ ᱦᱩᱸ ᱦᱩᱸ ᱦᱩᱸ᱾ ᱚᱱᱟ ᱜᱮ᱾ ᱦᱩᱸ ᱛᱚᱵᱮ ᱟᱯᱮ ᱚᱱᱟ ᱠᱚᱨᱮ ᱫᱚ ᱢᱟᱱᱮ ᱢᱟᱱᱮ ᱡᱷᱚᱛᱚ ᱦᱚᱲ ᱞᱮᱠᱟ ᱠᱚ ᱪᱟᱥ ᱵᱟᱲᱟᱭᱟ ᱥᱮ ᱠᱤᱪᱷᱩ ᱠᱤᱪᱷᱩ?
ᱦᱳᱭ ᱡᱷᱚᱛᱚ ᱦᱚᱲ ᱞᱮᱠᱟ ᱜᱮᱠᱚ ᱪᱟᱥ ᱵᱟᱲᱟᱭᱟ᱾
ᱟᱪᱷᱟ, ᱚᱱᱟ ᱛᱮᱜᱮ ᱛᱚ ᱨᱟᱹᱥᱠᱟᱹ ᱨᱮᱜᱮ ᱢᱮᱱᱟᱜ ᱠᱚᱜᱮᱭᱟ ᱡᱚᱛᱚ ᱦᱚᱲᱜᱮ? ᱚᱱᱟ ᱠᱚᱨᱮ ᱫᱚ? ᱦᱮᱸ᱾ ᱦᱚᱸ ᱛᱚᱵᱮ ᱟᱵᱮᱱ ᱫᱚ ᱪᱟᱥ ᱠᱟᱹᱢᱤ ᱫᱚ ᱠᱩᱥᱤᱭᱟᱜᱼᱟ ᱵᱮᱱ ᱥᱮ ᱵᱟᱵᱮᱱ ᱠᱩᱥᱤᱭᱟᱜᱼᱟ ᱟᱵᱮᱱ ᱫᱚ ᱡᱮ ᱟᱵᱮᱱᱟᱜ ᱢᱚᱱᱮ ᱫᱚ ᱪᱮᱫ ᱮ ᱞᱟᱹᱭᱟ ᱡᱮ? ᱟᱹᱞᱤᱧ ᱫᱚ ᱢᱟᱱᱮ ᱠᱷᱮᱛ ᱵᱟᱹᱫᱽ ᱟᱬᱜᱚ ᱠᱟᱛᱮᱜ ᱠᱟᱹᱢᱤ ᱨᱮᱱᱟᱜ ᱢᱟᱱᱮ ᱴᱟᱱ ᱠᱚ ᱢᱮᱱᱟᱜ ᱛᱟᱵᱮᱱᱟ ᱥᱮ ᱪᱮᱫ ᱞᱮᱠᱟ?
ᱦᱮᱸ ᱦᱮᱸ, ᱢᱮᱱᱟᱜ ᱫᱚ ᱢᱮᱱᱟᱜ ᱜᱮᱭᱟ ᱵᱟᱝ ᱪᱟᱥ ᱞᱮᱠᱷᱟᱡ ᱪᱤᱠᱟᱹᱛᱮᱢ ᱡᱚᱢᱟ ᱦᱮᱸ᱾ ᱪᱟᱥ ᱫᱚ ᱦᱩᱭᱩᱜ ᱜᱮᱭᱟ ᱥᱮ᱾
ᱦᱮᱸ ᱚᱱᱟ ᱛᱚ ᱠᱟᱛᱷᱟ ᱠᱟᱱ ᱜᱮᱭᱟ᱾ ᱦᱮᱸ᱾ ᱟᱨ ᱱᱮᱛᱟᱨ ᱡᱮᱢᱚᱱ ᱪᱟᱥᱵᱟᱥ ᱨᱮ ᱮᱱᱟᱱ ᱵᱮᱱ ᱞᱟᱹᱭ ᱠᱮᱫᱟ ᱠᱷᱮᱛ ᱵᱟᱹᱫᱽ ᱠᱚᱨᱮ ᱡᱮᱢᱚᱱ ᱮᱸ ᱤᱭᱟᱹ ᱧᱟᱢᱚᱜ ᱠᱟᱱᱟ ᱯᱷᱚᱞᱚᱱ ᱧᱟᱢᱚᱜ ᱠᱟᱱᱟ᱾ ᱥᱟᱨ ᱪᱟᱯᱟᱱ ᱮᱢᱟᱜ ᱦᱩᱭᱩᱜ ᱠᱟᱱᱟ᱾
ᱦᱳᱭ᱾
ᱦᱮᱸ, ᱢᱮᱱᱠᱷᱟᱱ ᱟᱹᱞᱤᱧ ᱫᱚᱞᱤᱧ ᱞᱟᱹᱭᱟ ᱢᱟᱱᱮ ᱮᱢ ᱟᱞ ᱟᱞᱮ ᱱᱚᱛᱮ ᱦᱚᱸᱞᱮ ᱮᱢᱟᱜ ᱜᱮᱭᱟ ᱢᱮᱱᱠᱷᱟᱱ ᱵᱟᱝ ᱫᱚ ᱵᱟᱝ ᱢᱮᱱᱠᱷᱟᱱ ᱟᱹᱞᱤᱧᱟᱜ ᱛᱮᱫᱚ ᱞᱟᱹᱭ ᱦᱩᱭᱩᱜ ᱠᱟᱱᱟ ᱡᱮ ᱚᱱᱟ ᱥᱟᱨ ᱪᱟᱯᱟᱱ ᱠᱷᱚᱱᱟᱜ ᱫᱚ ᱮᱢᱱᱤ ᱡᱟᱦᱟᱸ ᱯᱟᱹᱦᱤᱞ ᱟᱵᱚ ᱡᱟᱦᱟᱸ ᱜᱩᱨᱤᱡ ᱵᱚᱱ ᱮᱢᱟᱜ ᱠᱟᱱ ᱛᱟᱦᱮᱸᱫ᱾ ᱚᱱᱠᱟ ᱛᱮᱜᱮ ᱯᱷᱚᱞᱚᱱ ᱫᱚ ᱠᱟᱹᱴᱤᱡ ᱟᱨᱵᱟᱝ ᱫᱚ ᱵᱷᱟᱞᱤ ᱠᱚᱜᱼᱟ?
ᱦᱳᱭ ᱚᱱᱟ ᱛᱮᱦᱚᱸ ᱵᱷᱟᱞᱮ ᱫᱚ ᱦᱩᱭᱩᱜᱼᱟ᱾
ᱦᱮᱸ᱾
ᱢᱮᱱᱠᱷᱟᱱ ᱟᱫᱚ ᱱᱮᱛᱟᱨ ᱫᱚ ᱮᱻ ᱥᱟᱨ ᱪᱟᱯᱟᱝ ᱠᱚ ᱩᱰᱩᱝ ᱠᱟᱱᱟ ᱛᱚ ᱟᱫᱚ ᱩᱝᱠᱼᱼ ᱚᱱᱟ ᱛᱮᱦᱚᱸ ᱧᱮᱞ ᱦᱩᱭᱩᱜ ᱠᱟᱱᱟ ᱡᱮ ᱵᱟᱝ ᱱᱟᱯᱟᱭᱜᱮ ᱯᱷᱚᱞᱚᱱ ᱠᱚᱫᱚ ᱦᱩᱭᱩᱜ ᱠᱟᱱᱟ᱾
ᱦᱩᱸ ᱦᱩᱸ ᱦᱩᱸ᱾
ᱟᱫᱚ ᱱᱮᱛᱟᱨ ᱢᱟᱛᱚ ᱡᱷᱚᱛᱚ ᱜᱮ ᱥᱟᱨ ᱪᱟᱯᱟᱱ ᱠᱚ ᱮᱢᱟᱜ ᱠᱟᱱᱟ ᱯᱟᱹᱦᱤᱞ ᱞᱮᱠᱟ ᱫᱚ ᱟᱫᱚ ᱩᱱᱟᱹᱜ ᱫᱚ ᱵᱟᱠᱚ ᱪᱟᱥ ᱮᱫᱟ᱾
ᱟᱪᱪᱷᱟ, ᱦᱚᱜ-ᱚᱭ ᱜᱚᱝᱠᱮ ᱜᱚᱞᱯᱷᱚ ᱜᱚᱞᱯᱷᱚ ᱫᱚ ᱪᱟᱥᱵᱟᱥ ᱨᱮᱱᱟᱜ ᱢᱟ ᱟᱹᱰᱤ ᱩᱛᱟᱹᱨ ᱞᱟᱝ ᱜᱚᱞᱯᱷᱚ ᱠᱮᱫ᱾
ᱦᱟᱹᱭ᱾
ᱦᱮᱸ ᱛᱟᱦᱚᱞᱮ ᱠᱷᱟᱱ ᱫᱚ ᱟᱯᱮ ᱚᱱᱟ ᱠᱚᱨᱮ ᱡᱟᱦᱟᱸ ᱟᱵᱚ ᱥᱟᱱᱛᱟᱲ ᱪᱤᱠᱤᱛᱮ ᱚᱞᱚᱜ ᱯᱟᱲᱦᱟᱣ ᱫᱚ ᱚᱠᱟᱞᱮᱠᱟ?
ᱚᱠᱟᱞᱮᱠᱟ ᱪᱟᱹᱞᱩ ᱜᱮᱭᱟ?
ᱦᱮᱸ ᱚᱠᱟ ᱞᱮᱠᱟ ᱪᱟᱹᱞᱩ ᱜᱮᱭᱟ ᱟᱨ ᱪᱮᱫ ᱚᱱᱟ ᱠᱟᱛᱷᱟ ᱜᱮ᱾
ᱚᱸ ᱥᱟᱱᱛᱟᱲ ᱫᱚ ᱥᱟᱱᱛᱟᱞᱤ ᱛᱮᱫᱚ ᱩᱱᱟᱹᱜ ᱴᱟ ᱫᱚ ᱩᱱᱟᱹᱜ ᱵᱟᱭ ᱪᱟᱹᱞᱩ ᱜᱮᱭᱟ ᱟᱞᱮ ᱚᱱᱛᱮ ᱫᱚᱼᱼ
ᱦᱩᱸ ᱦᱩᱸ ᱦᱩᱸ
ᱢᱟᱱᱮ ᱩᱱᱟᱹᱜ ᱫᱚ ᱥᱟᱱᱛᱟᱲᱤ ᱤᱥᱠᱩᱞ ᱠᱚᱫᱚ ᱵᱟᱱᱩᱜ ᱟᱛᱚ᱾ ᱢᱟᱱᱮ ᱳᱭᱼᱼ ᱵᱟᱝᱞᱟ ᱢᱤᱰᱤᱭᱟᱢ ᱠᱚᱛᱮ ᱠᱚ ᱚᱞᱚᱜ ᱯᱟᱲᱦᱟᱜ ᱠᱟᱱᱟ ᱵᱟᱹᱵᱩ ᱛᱟᱠᱚᱼᱼ
ᱟᱪᱪᱷᱟ ᱟᱪᱪᱷᱟ ᱚᱼᱼ
ᱟᱫᱚ ᱟᱯᱮ ᱚᱱᱛᱮᱜᱮ ᱪᱮᱫ ᱞᱮᱠᱟ ᱥᱟᱱᱛᱟᱲᱤ ᱯᱟᱹᱨᱥᱤ ᱛᱮ ᱪᱮᱫ ᱞᱮᱠᱟ ᱚᱞᱚᱜ ᱯᱟᱲᱦᱟᱣ ᱠᱚᱼᱼ
ᱦᱮᱸ ᱱᱤᱭᱟᱹ ᱥᱚᱢᱚᱭ ᱫᱚ ᱥᱟᱱᱛᱟᱞᱤ ᱪᱤᱠᱤ ᱛᱮ ᱚᱞᱚᱜ ᱯᱟᱲᱦᱟᱣ ᱫᱚ ᱢᱟᱱᱮᱼᱼ ᱟᱞᱮ ᱱᱚᱣᱟ ᱠᱚᱨᱮ ᱫᱚ ᱢᱟᱱᱮ ᱯᱨᱟᱭ ᱡᱟᱭᱜᱟ ᱞᱮᱠᱟᱜ ᱜᱮ ᱮᱦᱚᱵ ᱟᱠᱟᱱᱟ᱾ ᱦᱮᱸ ᱟᱨᱦᱚ ᱯᱟᱲᱦᱟᱜ ᱠᱟᱱ ᱜᱮᱭᱟ ᱠᱚ᱾
ᱦᱚᱭ
ᱟᱨ ᱟᱞᱤᱧ ᱦᱚᱞᱤᱧ ᱞᱟᱹᱭ ᱡᱮ ᱥᱟᱱᱛᱟᱲᱤ ᱫᱚᱼᱼ ᱪᱮᱫ ᱫᱚᱨᱠᱟᱨ ᱠᱟᱱᱟ ᱠᱟᱨᱚᱱ ᱪᱮᱫᱟᱜ ᱥᱮ ᱱᱚᱣᱟ ᱫᱚ ᱟᱵᱚᱼᱼ ᱟᱵᱚᱣᱟᱜ ᱡᱟᱱᱟᱢ ᱟᱲᱟᱝ ᱠᱟᱱ ᱛᱟᱵᱚᱱᱟ ᱦᱩᱸ ᱦᱩᱸᱼᱼ ᱛᱚᱵᱮ ᱟᱯᱮ ᱚᱱᱟ ᱠᱚᱨᱮᱱ ᱫᱚ ᱚᱱᱠᱟᱼᱼ ᱯᱟᱹᱴᱷᱩᱣᱟᱹ ᱠᱚ ᱵᱟᱹᱱᱩᱜ ᱠᱚᱣᱟ ᱡᱟᱦᱟᱸᱭ ᱫᱚ ᱚᱞᱚᱜ ᱯᱟᱲᱦᱟᱜ ᱠᱟᱱᱟ ᱠᱚ ᱥᱟᱱᱛᱟᱲ ᱛᱮ ᱱᱤᱛᱚᱜᱼᱼ
ᱦᱮᱸ ᱢᱮᱱᱟᱜ ᱟᱠᱟᱫ ᱠᱚᱜᱮᱭᱟ ᱩᱱᱟᱹᱜ ᱫᱚ ᱵᱟᱹᱱᱩᱜ ᱠᱚᱣᱟ ᱡᱟᱦᱟᱸ ᱛᱤᱱᱟᱹᱜᱼᱼ ᱡᱟᱛᱮ ᱚᱱᱠᱟ ᱥᱟᱱᱛᱟᱞᱤ ᱛᱮᱠᱚ ᱚᱞᱚᱜ ᱯᱟᱲᱦᱟᱜᱼᱟ ᱚᱱᱠᱟ ᱢᱤᱫ ᱵᱟᱨ ᱢᱮᱱᱟᱜ ᱠᱚᱣᱟ᱾
ᱟᱸ ᱟᱪᱪᱷᱟ ᱟᱪᱪᱷᱟ ᱟᱪᱪᱷᱟ ᱦᱩᱸ ᱦᱩᱸ ᱚᱞᱚᱜ ᱯᱟᱲᱦᱟᱣ ᱦᱚᱸ ᱫᱚᱨᱠᱟᱨ ᱠᱟᱱ ᱜᱮᱭᱟ᱾ ᱦᱮ ᱥᱟᱣ ᱛᱮᱼᱼ ᱦᱮᱸ ᱱᱚᱣᱟ ᱫᱚ ᱟᱹᱞᱤᱧ ᱟᱹᱞᱤᱧ ᱟᱹᱞᱤᱧ ᱟᱜ ᱢᱮᱱ ᱛᱮᱫᱚ ᱡᱮᱼᱼ ᱡᱚᱠᱷᱚᱱ ᱮᱴᱟᱜ ᱯᱟᱹᱨᱥᱤ ᱛᱮᱵᱚᱱᱼᱼ ᱯᱟᱲᱦᱟᱣ ᱫᱟᱲᱮᱭᱟᱜ ᱠᱟᱱᱟ ᱛᱚᱵᱮ ᱟᱵᱚᱣᱟᱜ ᱥᱟᱱᱛᱟᱲ ᱛᱮ ᱪᱮᱫᱟᱜ ᱵᱟᱵᱚᱱ ᱫᱟᱲᱮᱭᱟᱜ-ᱟ
ᱮᱠᱫᱚᱢ
ᱦᱮᱸᱻ
ᱟᱵᱚᱣᱟᱜ ᱡᱟᱱᱟᱢ ᱯᱟᱹᱨᱥᱤ ᱛᱮ ᱯᱟᱲᱦᱟᱣ ᱦᱚᱸ ᱞᱟᱹᱠᱛᱤ ᱠᱟᱱ ᱜᱮᱭᱟ᱾
ᱦᱮᱸ ᱟᱵᱚᱣᱟᱜ ᱡᱟᱱᱟᱢ ᱯᱟᱹᱨᱥᱤ ᱫᱚ ᱟᱵᱚ ᱜᱮᱛᱚ ᱤᱫᱤ ᱞᱟᱜᱟᱣ ᱵᱚᱱᱟ᱾
ᱦᱮᱸ ᱞᱟᱦᱟ ᱤᱫᱤ ᱞᱟᱜᱟᱣ ᱟᱵᱚᱱᱟ᱾
ᱦᱮᱸᱻ ᱟᱪᱪᱷᱟ᱾ ᱦᱮ ᱛᱟᱦᱞᱮ ᱠᱷᱟᱱ ᱫᱚ ᱜᱚᱝᱠᱮᱼᱼ ᱢᱟᱱᱮ ᱥᱟᱯᱮ ᱥᱮᱱ ᱡᱟᱦᱟᱸ ᱟᱸᱡᱚᱢ ᱠᱟᱹᱫᱟᱹᱧᱼᱼ ᱦᱮᱸ ᱤᱭᱟᱹ ᱪᱮᱫ ᱠᱚ ᱢᱮᱛᱟ ᱠᱚᱣᱟ ᱜᱩᱛᱤ ᱠᱟᱹᱲᱢᱤ ᱡᱟᱦᱟᱸᱼᱼ ᱯᱟᱹᱦᱤᱞ ᱡᱟᱦᱟᱸᱭ ᱠᱚ ᱛᱟᱦᱮᱸ ᱠᱟᱱᱟ ᱡᱟᱦᱟᱸᱭ ᱫᱚ ᱠᱟᱹᱢᱤ ᱦᱚᱲ᱾ ᱦᱮᱸ ᱩᱱᱠᱩ ᱫᱚ ᱫᱚᱦᱚ ᱠᱚᱣᱟ ᱯᱮ ᱥᱮ ᱵᱟᱝ ᱱᱮᱛᱟᱨ ᱫᱚ?
ᱦᱮᱸ ᱱᱮᱛᱟᱨ ᱫᱚ ᱟᱞᱮ ᱱᱚᱛᱮ ᱡᱟᱦᱟᱧ ᱧᱮᱞ ᱵᱟᱲᱟ ᱟᱠᱟᱫᱟ ᱵᱟᱠᱚ ᱫᱚᱦᱚᱭᱮᱜ ᱠᱚᱣᱟ᱾
ᱟᱪᱪᱷᱟ ᱟᱪᱪᱷᱟ ᱟᱪᱪᱷᱟ ᱟᱨ ᱮᱢᱱᱤ ᱡᱟᱦᱟᱸᱭ ᱠᱟᱹᱢᱤᱱ ᱠᱚ ᱢᱮᱛᱟ ᱠᱚ ᱠᱟᱱ ᱡᱟᱦᱟᱸᱭ ᱫᱚ ᱠᱟᱹᱢᱤ ᱞᱟᱹᱜᱤᱫ ᱠᱚᱼᱼ ᱩᱸᱻ ᱟᱜᱩ ᱠᱚᱣᱟ᱾ ᱡᱮᱢᱚᱱ ᱪᱟᱥ ᱵᱟᱥ ᱜᱮ ᱦᱩᱭᱩᱜ ᱠᱤᱝᱵᱟ ᱡᱟᱦᱟᱱᱟᱜ ᱚᱱᱟ ᱫᱚ ᱚᱠᱟ ᱚᱠᱟ ᱞᱮᱠᱟ ᱢᱟᱱᱮᱼᱼ
ᱠᱚ ᱜᱮᱭᱟ ᱠᱚ᱾ ᱡᱮᱢᱚᱱ ᱮᱴᱟᱜ, ᱮᱴᱟᱜ ᱫᱤᱥᱚᱢ ᱠᱷᱚᱡᱼᱼ ᱠᱚ ᱦᱤᱡᱩᱜᱼᱟ ᱱᱟᱢᱟᱞ ᱠᱟᱹᱢᱤ ᱠᱚ, ᱚᱱᱠᱟ ᱠᱚ ᱦᱟ ᱦᱮᱡ ᱵᱟᱲᱟᱜᱼᱟ ᱾
ᱦᱩᱸ ᱦᱩᱸ ᱟᱫᱚ ᱢᱟᱱᱮ ᱠᱟᱛᱷᱟ ᱫᱚ ᱢᱟᱱᱮ ᱚᱱᱟ ᱫᱚ ᱦᱮᱸ ᱪᱟᱞᱟᱜ ᱜᱮᱭᱟ ᱠᱚ ᱱᱟᱢᱟᱞ ᱠᱟᱹᱢᱤ ᱫᱚ, ᱟᱫᱟ ᱡᱷᱚᱛᱚ ᱦᱚᱲ ᱜᱮᱵᱚᱱ ᱵᱟᱲᱟᱭᱟ, ᱟᱹᱞᱤᱧᱟᱜ ᱞᱟᱹᱭ ᱫᱚ ᱦᱩᱭᱩᱜ ᱠᱟᱱᱟ ᱱᱚᱣᱟ, ᱡᱮᱢᱚᱱ ᱟᱛᱳ ᱨᱮᱱ ᱢᱤᱫ ᱵᱟᱨ ᱦᱚᱲ ᱢᱮᱱ ᱠᱟᱛᱮᱜ ᱡᱮ ᱛᱮᱦᱮᱧ ᱫᱚ ᱟᱞᱮᱭᱟᱜ ᱠᱟᱹᱢᱤ ᱜᱚᱲᱚᱣᱟᱞᱮ ᱢᱮ ᱱᱚ ᱱᱚᱝᱠᱟᱱᱟᱜ ᱠᱟᱛᱷᱟ ᱱᱚᱝᱠᱟᱱᱟᱜ ᱫᱚ ᱟᱯᱮ ᱠᱟᱹᱢᱤ ᱵᱟᱲᱟᱭ ᱜᱮᱭᱟ ᱯᱮ ᱥᱮ ᱵᱟᱝ? ᱟᱪᱪᱷᱟ ᱟᱯᱮ ᱫᱚ ᱟᱪᱪᱷᱟ ᱚᱱᱥ ᱠᱟᱹᱢᱤ ᱨᱮᱫᱚ ᱟᱯᱮ ᱥᱮᱫ ᱫᱚ ᱢᱟᱱᱮ ᱪᱮᱫ ᱮ ᱯᱚᱭᱥᱟ ᱯᱩᱭᱥᱟᱹ ᱯᱩᱭᱥᱟᱹ ᱛᱮ ᱜᱮ ᱥᱮ ᱮᱢᱱᱤ ᱡᱟᱦᱟᱸᱱᱟᱜ ᱟᱵᱚᱣᱟᱜ ᱥᱟᱱᱛᱟᱲ ᱤᱭᱟᱹ ᱨᱮᱛᱚ ᱢᱮᱱᱟᱜ ᱠᱟᱫᱟ, ᱡᱮᱢᱚᱱ ᱯᱟᱹᱦᱤᱞ ᱫᱚ ᱛᱟᱦᱮᱸ ᱠᱟᱱᱟ ᱩᱸ ᱟᱞᱮ ᱥᱮᱫ ᱫᱚ ᱤᱧ ᱤᱧᱟᱹᱜ ᱠᱷᱮᱛ ᱱᱚᱣᱟ ᱨᱚᱦᱚᱭ ᱠᱟᱹᱛᱤᱧ ᱯᱮ ᱥᱮ ᱱᱚᱣᱟ ᱠᱟᱹᱢᱤ ᱠᱟᱹᱛᱤᱧ ᱯᱮ, ᱤᱧ ᱢᱤᱫᱴᱮᱱ ᱥᱩᱠᱨᱤᱧ ᱠᱩᱴᱟᱹᱢᱮᱭᱟ ᱱᱩᱭᱤᱧ ᱡᱚᱢ ᱦᱚᱪᱚ ᱯᱮᱭᱟ, ᱱᱚᱸᱜᱼᱚ ᱱᱚᱝᱠᱟᱴᱮᱱ ᱛᱟᱦᱮᱸ ᱠᱟᱱᱟ ᱾
ᱵᱟ ᱵᱟ ᱚᱝᱠᱟ ᱫᱚ ᱚᱝᱠᱟ ᱫᱚ ᱵᱟᱭ ᱦᱩᱭ ᱵᱟᱭ ᱦᱩᱭ ᱠᱟᱱᱟ, ᱡᱟᱭ ᱧᱮᱞ ᱵᱟᱲᱟ ᱠᱟᱫᱟ ᱠᱟ ᱥᱟᱵ ᱠᱟᱜ ᱢᱮ ᱟᱢᱟᱜ ᱤᱧ ᱠᱟᱹᱢᱤ ᱠᱮᱜᱼᱟ, ᱟᱣᱟᱜ ᱟᱢᱟᱜ ᱤᱧ ᱢᱩᱪᱟᱹᱫ ᱠᱮᱫ ᱠᱷᱟᱡ ᱠᱟᱹᱢᱤ, ᱤᱧᱟᱹᱜ ᱡᱩᱫᱤ ᱵᱟᱹ ᱢᱮᱱᱟᱜ ᱜᱮ ᱠᱷᱟᱡ ᱫᱚ ᱠᱟᱹᱢᱤ ᱵᱟᱹᱠᱤ ᱟᱧᱟᱜ ᱦᱚᱸᱢ ᱠᱟᱹᱢᱤ ᱠᱟᱹᱛᱤᱧᱟ ᱾ ᱵᱟᱝᱠᱷᱟᱱ ᱫᱚ ᱚᱝᱠᱟ ᱯᱚᱭᱥᱟ ᱫᱤᱭᱮ ᱜᱮᱠᱚ ᱠᱟᱹᱢᱤ ᱦᱚᱪᱚ ᱠᱚᱣᱟ ᱾
ᱟᱪᱪᱷᱟ ᱟᱪᱪᱷᱟ ᱟᱪᱪᱷᱟ ᱦᱩᱸ᱾
ᱟᱯᱮ ᱚᱱᱛᱮ ᱫᱚ ᱪᱮᱫ ᱞᱮᱠᱟ ᱦᱩᱭ ᱵᱟᱲᱟᱜᱼᱟ ᱚᱱᱠᱟ ᱠᱟᱹᱢᱤ ᱠᱚ?
ᱦᱮᱸ ᱟᱞᱮ ᱚᱱᱛᱮ ᱦᱚᱸ ᱱᱮᱛᱟᱨ ᱫᱚ ᱩᱱᱟᱹᱜ ᱫᱚ ᱟᱫᱚ ᱵᱟᱠᱚ ᱤᱭᱟᱹᱭᱟ ᱡᱮᱢᱚᱱ ᱱᱤᱝᱠᱟᱹ ᱫᱚ ᱵᱟᱠᱚ ᱠᱚᱨᱟᱣ ᱫᱟ ᱡᱮ ᱦᱮᱸ ᱢᱟ ᱱᱚᱣᱟ ᱤᱧᱟᱜ ᱠᱟᱹᱢᱤ ᱠᱟᱛᱤᱧ ᱮ ᱛᱟᱦᱚᱞᱮ ᱢᱤᱫᱴᱮᱱ ᱥᱩᱠᱨᱤᱧ ᱠᱩᱴᱟᱹᱢᱮᱭᱟ ᱟᱨᱤᱧ ᱡᱚᱢ ᱥᱮ ᱱᱚᱝᱠᱟ ᱫᱚ ᱵᱟᱝ ᱱᱤᱛᱚᱜ ᱡᱮ ᱯᱩᱭᱥᱟᱹ ᱛᱮᱜᱮ ᱦᱮᱸ ᱡᱟᱜᱮ ᱥᱟᱲᱮ ᱯᱮ ᱥᱚ ᱜᱟᱱ ᱯᱩᱭᱥᱟᱹ ᱟᱨ
ᱦᱮᱸ᱾
ᱛᱚ ᱢᱤᱫ ᱵᱮᱲᱟ ᱡᱚᱢ ᱾
ᱦᱳᱭ᱾
ᱦᱮᱸ ᱤᱝᱠᱟ ᱪᱟᱞᱟᱜ ᱠᱟᱱᱟ ᱦᱮᱸ ᱾ ᱛᱚᱵᱮ ᱟᱯᱮ ᱫᱤᱥᱚᱢ ᱫᱚ ᱜᱚᱝᱠᱮ ᱢᱟᱱᱮ ᱪᱟᱥᱼᱵᱟᱥ ᱠᱚᱫᱚ ᱵᱷᱟᱜᱤ ᱜᱮ ᱦᱩᱭᱩᱜᱼᱟ ᱵᱟᱝ?
ᱦᱳᱭ ᱵᱷᱟᱞᱮ ᱜᱮ ᱪᱟᱥᱼᱵᱟᱥ ᱠᱚᱫᱚ ᱵᱷᱟᱜᱮ ᱜᱮ ᱦᱩᱭᱩᱜᱼᱟ ᱾
ᱟᱪᱪᱷᱟ ᱟᱪᱪᱷᱟ ᱟᱪᱪᱷᱟ᱾ ᱚ᱾
ᱟᱯᱮ ᱚᱱᱛᱮ ᱫᱚ ᱩᱱᱟᱹᱜ ᱫᱚ ᱵᱟᱭ ᱦᱩᱭᱩᱜᱼᱟ ᱛᱚ ᱪᱟᱥᱼᱵᱟᱥ ᱠᱚ?